ᱨᱚᱲ ᱟᱡᱚᱢᱚᱜ ᱠᱟᱱᱟ ᱵᱚᱭᱦᱟ᱾
ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱟᱪᱪᱷᱟ ᱟᱪᱪᱷᱟ ᱡᱚᱦᱟᱨ ᱜᱮ ᱥᱟᱹᱜᱩᱱ ᱥᱮᱛᱟᱜ ᱥᱟᱹᱜᱩᱱ ᱥᱮᱛᱟᱜ ᱦᱮᱸ ᱵᱚᱭᱦᱟ ᱟᱸᱡᱚᱢᱚᱜ ᱠᱟᱱ ᱛᱟᱢᱟ᱾
ᱡᱚᱦᱟᱨ ᱜᱮ ᱡᱚᱦᱟᱨ ᱜᱮ ᱥᱟᱹᱜᱩᱱ ᱥᱮᱛᱟᱜ᱾
ᱟᱨ ᱪᱮᱫ ᱠᱚᱢ ᱪᱤᱠᱟᱹ ᱵᱟᱲᱟᱭᱮᱼᱟ ᱵᱚᱭᱦᱟ?
ᱟᱨ ᱱᱚᱜᱼᱚᱭ ᱛᱚ᱾ ᱜᱤᱛᱤᱡ ᱵᱟᱲᱟ ᱦᱳᱭ ᱠᱟᱱᱟ ᱟᱨᱠᱤ ᱱᱚᱜᱚᱭ ᱱᱤᱛᱚᱜ ᱜᱮ ᱢᱟᱱᱮ ᱵᱮᱨᱮᱫ ᱟᱨᱠᱤ ᱦᱩᱭᱩᱜ ᱠᱟᱱᱟ ᱛᱚ ᱟᱫᱚ ᱫᱟᱜ ᱦᱚᱸ ᱫᱟᱜᱼ ᱮ ᱫᱟᱭ ᱟᱫᱚ ᱵᱮᱨᱮᱫ ᱵᱟᱝ ᱥᱟᱱᱟ ᱠᱟᱱᱟ᱾
ᱦᱟᱜ ᱟᱪᱪᱷᱟ᱾
ᱟᱫᱚ ᱟᱹᱵᱤᱱ ᱫᱚ ᱪᱮᱫ ᱞᱮᱠᱟ ᱪᱮᱫ ᱠᱚᱵᱤᱱ ᱪᱤᱠᱟᱹ ᱵᱟᱲᱟᱭᱮᱟ ᱛᱟᱦᱚᱞᱮ?
ᱟᱞᱤᱧ ᱫᱚ ᱱᱚᱜᱼᱚᱭ ᱵᱮᱨᱮᱫ ᱠᱟᱛᱮᱫ ᱞᱤᱧ ᱮᱻ ᱵᱮᱨᱟᱥ ᱵᱟᱲᱟ ᱦᱳᱭᱠᱜ ᱚᱱᱟ ᱟᱫᱚ ᱟᱫᱚ ᱢᱚᱱᱮᱞᱤᱧ ᱥᱮᱛᱟᱜ᱾ ᱫᱟᱜ ᱵᱷᱤᱛ ᱢᱟᱜ ᱞᱤᱧ ᱪᱟᱞᱟᱜᱼᱟ ᱠᱟᱹᱡ ᱨᱦᱚ ᱠᱚ ᱮ ᱠᱟᱹᱢᱤᱱ ᱠᱚᱞᱤᱧ ᱞᱟᱜᱟᱣ ᱟᱠᱟᱫ ᱠᱚᱣᱟ᱾ ᱟᱫᱚ ᱠᱟᱹᱡ ᱞᱤᱧ ᱪᱟᱞᱟᱜᱼᱟ ᱵᱷᱤᱛᱟᱹ ᱢᱟ ᱥᱮᱫ ᱜᱮ ᱦᱮᱸ᱾
ᱵᱷᱤᱛᱟᱹ ᱢᱟᱜᱥᱮᱱ ᱵᱟᱝ ᱟᱹᱰᱤ ᱱᱟᱯᱟᱭ ᱠᱟᱛᱷᱟ ᱟᱫᱚ ᱛᱤᱱᱟᱹᱜ ᱜᱟᱱ ᱵᱷᱤᱛᱟᱹ‌ ᱢᱟᱜ ᱠᱮᱫᱼᱟ ᱵᱤᱱ ᱛᱟᱦᱚᱞᱮ?
ᱮ ᱞᱟᱦᱟ ᱛᱮᱫᱚ ᱞᱤᱧ ᱦᱚᱞᱟ ᱢᱟᱫᱷᱮᱨ ᱠᱚᱫᱚᱞᱤᱧ ᱵᱟᱨᱭᱟ ᱵᱟᱨᱭᱟ ᱠᱷᱮᱛ ᱨᱮᱱᱟᱜ ᱵᱷᱤᱛᱟᱹ ᱛᱟᱹ ᱞᱤᱱ ᱢᱟᱜ ᱦᱚᱴᱚ ᱠᱟᱫᱟ ᱟᱫᱚ ᱛᱮᱦᱤᱧ ᱦᱚᱸ ᱢᱟᱱᱮ ᱚᱱᱟ ᱦᱚᱞᱟ ᱚᱱᱟ ᱨᱚᱦᱚᱭ ᱦᱩᱭᱱᱟ᱾ ᱟᱫᱚ ᱛᱮᱦᱮᱧᱦᱚᱦᱟᱜ ᱫᱮᱠᱷᱤ ᱚᱱᱟᱜᱮ ᱟᱨ ᱵᱟᱨᱭᱟ ᱦᱟᱸᱜ ᱢᱮᱱᱟᱜᱼᱟ ᱛᱮᱦᱤᱧ ᱦᱚᱸ ᱚᱱᱟ ᱵᱟᱨᱭᱟ ᱢᱟᱜ ᱢᱟᱜ ᱦᱩᱭᱩᱜᱼᱟ ᱟᱨᱠᱤ ᱦᱩ᱾
ᱦᱩᱸ᱾
ᱪᱮᱫ ᱞᱮᱠᱟ ᱛᱟᱞᱮ
ᱵᱷᱤᱛᱟᱹᱢᱟᱜᱽ ᱨᱚᱦᱚᱭ ᱦᱚᱸ?
ᱦᱮᱸ ᱨᱚᱦᱚᱭ ᱦᱚᱸ ᱪᱟᱞᱟᱜ᱾ ᱠᱟᱱ ᱜᱮᱭᱟ ᱨᱚᱦᱚᱭ ᱠᱚᱦᱚᱸ ᱪᱟᱞᱟᱜ ᱠᱟᱱ ᱜᱮᱭᱟ ᱵᱷᱟᱜᱮ ᱪᱟᱹᱞᱩ ᱟᱠᱟᱱ ᱜᱮᱭᱟ ᱢᱚᱴᱟᱢᱩᱴᱤ ᱨᱚᱦᱚᱭ ᱦᱚᱸ ᱵᱷᱟᱜᱤ ᱜᱮ ᱵᱷᱟᱜᱮ ᱛᱮᱜᱮ ᱪᱟᱞᱟᱜ ᱠᱟᱱᱟ ᱫᱟᱜ ᱥᱮᱨᱢᱟ ᱡᱟᱹᱲᱤ ᱵᱷᱟᱜᱤ ᱫᱟᱜ ᱠᱮᱟᱭ ᱠᱷᱟᱹᱛᱤᱨ ᱛᱮᱜᱮ ᱮ ᱱᱤᱛᱚᱜ ᱨᱚᱦᱚᱭ ᱦᱩᱭᱩᱜ ᱠᱟᱱᱟ ᱟᱞᱮ ᱥᱮᱫ ᱠᱚᱫᱚ ᱨᱚᱦᱚᱭ ᱠᱚᱫᱚ ᱥᱮᱨᱢᱟ ᱡᱟᱹᱲᱤ ᱫᱟᱜ ᱨᱮᱜᱮ ᱤᱭᱟᱹ ᱛᱚ ᱚᱱᱠᱟ ᱫᱚ ᱟᱯᱮ ᱥᱮᱫ ᱫᱚ ᱚᱱᱠᱟ ᱮ ᱡᱟᱦᱟᱸ ᱨᱮᱠᱚ ᱨᱚᱦᱚᱭᱮᱫᱼᱟ ᱠᱤᱱᱵᱟ ᱡᱟᱦᱟᱸ ᱠᱷᱮᱛ ᱨᱮ ᱵᱟᱹᱭᱦᱟᱹᱲ ᱠᱚ ᱠᱟᱱ ᱛᱟᱯᱮᱭᱟ ᱚᱱᱟ ᱠᱚᱨᱮ ᱯᱟᱢᱯ ᱠᱚᱠᱚ ᱵᱟᱹᱭᱥᱟᱹᱣ ᱫᱟ ᱥᱮ ᱪᱮᱫ ᱞᱮᱠᱟ?
ᱦᱩᱸ ᱟᱞᱮ ᱵᱟᱝ ᱵᱟᱝ᱾ ᱯᱟᱯ ᱠᱚᱫᱚ ᱵᱟᱠᱚ ᱵᱟᱹᱭᱥᱟᱹᱣ ᱠᱟᱫᱟ ᱟᱞᱮ ᱫᱚ ᱟᱞᱮ ᱦᱚᱸ ᱵᱟᱞᱮ ᱵᱟᱹᱭᱥᱟᱹᱣ ᱠᱟᱼᱟ᱾ ᱟᱨ ᱚᱱᱠᱟ ᱯᱟᱯ ᱫᱚ ᱟᱞᱮᱥᱱ ᱫᱚ ᱵᱟᱵᱤᱱ ᱧᱮᱞ ᱧᱟᱢᱟ᱾
ᱟᱪᱪᱷᱟ‍᱾
ᱟᱨ ᱥᱩᱫᱩ ᱚᱱᱮ ᱱᱚᱜᱼᱭ ᱫᱟᱜ᱾ ᱫᱟᱜ ᱫᱤᱱ ᱨᱮᱱᱟᱜ ᱵᱷᱚᱨᱥᱟ ᱜᱮ ᱫᱟᱜ ᱫᱟᱜ ᱠᱷᱟᱱ ᱫᱚ ᱟᱹᱰᱤ ᱱᱟᱯᱟᱭ ᱛᱮᱜᱮ ᱪᱟᱥ ᱦᱩᱭᱩᱜᱼᱟ ᱡᱩᱫᱤ ᱵᱟᱭ ᱫᱟᱜᱟ ᱮᱱᱠᱷᱟᱱ ᱫᱚ ᱟᱹᱰᱤ ᱵᱟᱹᱲᱤᱡ ᱛᱮᱜᱮ ᱪᱟᱥ ᱦᱩᱭᱩᱜᱼᱟ᱾
ᱮᱠᱟᱞ ᱠᱟᱞ ᱠᱟᱞ᱾
ᱦᱩ ᱢᱟᱱᱮ ᱪᱮ ᱠᱮᱱᱮᱞ ᱫᱟᱜ ᱦᱚᱸ ᱢᱮᱱᱟᱜ ᱟᱠᱟᱫᱟ ᱯᱟᱨᱚᱢ ᱫᱚ ᱯᱟᱨᱚᱢᱚᱜ ᱠᱮᱱᱮᱞ ᱫᱟᱜ ᱛᱮ ᱱᱟᱛᱮ ᱱᱟᱛᱮ ᱦᱟᱱᱛᱮ ᱱᱟᱛᱮ ᱪᱟᱞᱟᱜ ᱜᱮᱭᱟ ᱫᱟᱜ ᱠᱚ᱾ ᱵᱟᱫᱽ ᱠᱚᱨᱮ ᱮᱴᱟᱜ ᱵᱟᱝ ᱥᱮᱴᱮᱨᱚᱜᱟ ᱠᱮᱱᱮᱞ ᱡᱩᱫᱤ ᱠᱮᱱᱮᱞ ᱫᱟᱜ ᱦᱤᱡᱩᱼᱟ᱾ ᱟᱫᱚ ᱱᱤᱛᱳ ᱢᱟ ᱥᱚ ᱠᱮᱱᱮᱞ ᱫᱟᱜ ᱦᱚᱸ ᱦᱤᱡᱩᱜ ᱠᱟᱱᱟ ᱟᱫᱚ ᱫᱟᱜ ᱦᱚᱸ ᱫᱟᱜ ᱫᱟᱭ ᱫᱤᱱᱜᱮ‍᱾ ᱟᱫᱚ ᱚᱱᱟᱛᱮ
ᱮᱠᱟᱞ ᱮᱠᱟᱞ
ᱫᱟᱜ ᱫᱚ ᱜᱮᱭᱟ ᱟᱫᱚ ᱯᱟᱯ ᱠᱚᱫᱚ ᱵᱟᱝ ᱵᱟᱝᱠᱚ ᱵᱟᱹᱭᱥᱟᱹᱣ ᱟᱠᱟᱫᱟ ᱚᱠᱚᱭ ᱦᱚᱸ ᱚᱱᱠᱟ ᱫᱚ᱾
ᱟᱪᱪᱷᱟ ᱱᱤᱛᱚᱜ ᱛᱟᱦᱞᱮ ᱪᱮᱫ ᱠᱚᱵᱤᱱ ᱠᱟᱹᱢᱤ ᱵᱟᱲᱟᱭᱮᱫᱚ ᱚᱱᱠᱟ ᱵᱚᱭᱦᱟ?
ᱟᱨ ᱪᱟᱥ ᱠᱟᱹᱢᱤ ᱛᱚ ᱪᱟᱞᱟᱜ ᱠᱟᱱᱟ᱾
ᱦᱮᱸ
ᱱᱚᱜᱼᱚᱭ ᱵᱮᱨᱮᱫ ᱠᱟᱛᱮ ᱱᱟᱦᱟᱜ ᱫᱟᱹᱛᱟᱹᱱᱤ ᱠᱚ ᱫᱟᱹᱛᱟᱹᱱᱤ ᱵᱟᱲᱟ ᱠᱟᱛᱮ ᱟᱨᱦᱚᱸ ᱟᱹᱞᱤᱧ ᱦᱚᱸ ᱱᱟᱜ ᱵᱟᱹᱫᱽ ᱥᱮᱱ ᱢᱚᱦᱰᱟ ᱤᱫᱤᱟᱞᱤᱧ ᱦᱟᱸᱜ᱾
ᱟᱪᱪᱷᱟ
ᱟᱨ ᱡᱚᱢ ᱵᱟᱲᱟ ᱠᱟᱛᱮᱱ ᱥᱮ ᱱᱟᱥᱛᱟ ᱠᱚ ᱱᱟᱥᱛᱟ ᱵᱟᱲᱟ ᱠᱟᱛᱮ ᱛᱟᱯᱚᱨᱮ ᱵᱟᱹᱫᱽ ᱠᱚᱨᱮ ᱚᱠᱟ ᱠᱚᱨᱮ ᱨᱮ ᱫᱟᱜ ᱠᱚ ᱢᱟᱱᱮ ᱠᱟᱹᱴᱤᱜ ᱤᱭᱟᱹ ᱯᱟᱨᱚᱢᱚᱜ ᱠᱟᱱᱟ ᱥᱮ ᱚᱠᱟ ᱫᱚ ᱫᱟᱜ ᱠᱚ ᱟᱹᱰᱤ ᱡᱟᱹᱥᱛᱤ ᱵᱟᱹᱲᱛᱤ ᱠᱟᱱᱟ ᱵᱟᱹᱫᱽ ᱠᱚᱨᱮᱱᱟᱜ ᱚᱱᱟ ᱠᱚ ᱠᱟᱹᱴᱤᱜ ᱯᱟᱨᱚᱢ ᱦᱩᱭᱩᱜᱼᱟ ᱵᱟᱠᱷᱟᱡ ᱵᱟᱠᱷᱟᱡ ᱫᱚᱦᱚ ᱦᱩᱭᱩᱜᱼᱟ ᱠᱟᱹᱴᱤᱡ ᱯᱟᱨᱚ ᱡᱟᱦᱟᱸ ᱛᱤᱱᱟᱹᱜ ᱫᱚᱨᱠᱟᱨ ᱟᱨᱠᱤ ᱟ ᱚᱱᱟ ᱠᱚ ᱚᱱᱟ ᱠᱚ ᱧᱮᱞ ᱪᱟᱞᱟᱣ ᱦᱩᱭᱩᱜᱼᱟ ᱛᱟᱯᱚᱨᱮ ᱟᱨᱦᱚᱸ ᱦᱮᱡ ᱠᱟᱛᱮ ᱫᱟᱠᱟ ᱠᱚ ᱡᱚᱢ ᱵᱟᱲᱟ ᱠᱟᱛᱮ ᱟᱨ ᱟᱨᱦᱚᱸ ᱵᱟᱥᱮ ᱜᱮ ᱪᱟᱞᱟᱣ ᱦᱩᱭᱩᱜᱼᱟ ᱱᱚᱜᱼᱚᱭ ᱛᱚᱞᱟ ᱠᱚ ᱞᱟᱜᱟ ᱦᱩᱭᱩᱜ ᱠᱟᱱᱟ ᱛᱚ ᱟᱫᱚ ᱱᱚᱜᱼᱚᱭ ᱠᱟᱹᱢᱤ ᱵᱟᱞᱟ ᱠᱚ ᱫᱚᱦᱚ ᱦᱩᱭᱩᱠ ᱠᱤᱪᱷᱩ᱾
ᱦᱩᱸ ᱦᱩᱸ
ᱟᱫᱚ ᱩᱱᱠᱩ ᱱᱤᱛᱚᱜ ᱠᱷᱚᱱᱟᱜ ᱱᱟᱜ ᱠᱚ ᱥᱮᱛᱟᱜ ᱟᱴ ᱴᱟ ᱵᱟᱫᱟ ᱞᱮᱱᱠᱷᱟᱱ ᱦᱟᱸᱜ ᱠᱚ ᱦᱮᱜ ᱥᱮᱼᱥᱮᱴᱮᱨᱚᱜᱼᱟ ᱟᱨᱠᱤ᱾
ᱟᱪᱪᱷᱟ ᱚᱱᱛᱮ ᱚᱱᱛᱮ ᱟᱪᱪᱷᱟ ᱵᱚᱭᱦᱟ ᱚᱱᱛᱮ ᱫᱚ ᱪᱮᱫᱞᱮᱠᱟ ᱢᱟᱱᱮ ᱠᱟᱹᱢᱤ ᱜᱚᱭᱮᱜ ᱡᱟᱦᱟᱸ ᱠᱚ ᱠᱟᱹᱢᱤ ᱠᱚ ᱵᱚ ᱫᱚᱦᱚ ᱠᱟᱜ ᱠᱚᱣᱟ ᱟᱨᱠᱤ᱾ ᱥᱮ ᱚᱱᱠᱟ ᱪᱮᱫᱞᱮᱠᱟ ᱠᱟᱛᱮᱜ ᱜᱚᱱᱚᱝ ᱠᱚᱠᱚ ᱦᱟᱛᱟᱣᱮᱭᱟ᱾
ᱜᱚᱱᱚᱝ ᱫᱚ ᱱᱤᱛᱚᱜ ᱫᱚ ᱫᱩ ᱛᱤᱱᱟᱹᱜ ᱤᱧ ᱞᱟᱹᱭ ᱭᱟᱵᱤᱱᱟ᱾ ᱱᱤᱛᱚᱜ ᱫᱚ ᱡᱟ ᱡᱟᱦᱟᱸ ᱪᱟᱞᱟᱜ ᱠᱟᱱᱟ᱾ ᱟᱞᱮ ᱱᱚᱛᱮᱱᱟᱜ ᱞᱟᱹᱭ ᱫᱚᱧ ᱟᱫᱚ ᱤᱱᱠᱟᱹ ᱫᱩᱥᱚ ᱫᱩᱥᱚ ᱱᱚᱵᱳᱭ ᱛᱤᱱᱥᱚ ᱤᱱᱠᱟᱹ ᱪᱟᱞᱟᱜ ᱠᱟᱱᱟ᱾
ᱟᱪᱪᱷᱟ ᱟᱪᱪᱷᱟ
ᱦᱮᱸ ᱫᱩᱥᱚ ᱥᱟᱛ᱾
ᱦᱮᱸ ᱢᱟᱱᱮ ᱪᱮᱫ ᱢᱟᱱᱮ ᱠᱟ ᱢᱟᱱᱮ ᱯᱮᱥᱟᱭ ᱞᱮᱠᱟ ᱞᱟᱹᱭ ᱜᱟᱱᱚᱜᱼᱟ ᱡᱮ ᱪᱟᱞᱟᱜ ᱠᱟᱱᱟ ᱥᱮ ᱵᱟᱝ᱾
ᱦᱮᱸ ᱯᱮ ᱥᱟᱭ ᱞᱮᱠᱟ ᱦᱮᱸ ᱟᱞᱮ ᱦᱮᱸ ᱯᱮ ᱥᱟᱭ ᱞᱮᱠᱟ᱾
ᱟᱹᱰᱤ ᱱᱟᱯᱟᱭ᱾ ᱟᱨ ᱛᱟᱦᱞᱮ ᱵᱚᱭᱦᱟ ᱱᱤᱛᱚᱜ ᱫᱚ ᱚᱲᱟᱜ ᱨᱮᱜᱮ ᱢᱮᱱᱟᱢᱟ ᱵᱟᱝ?
ᱦᱮᱸ ᱚᱲᱟᱜ ᱨᱮᱜᱮ ᱢᱮᱱᱟᱜ ᱢᱮᱱᱟᱜ ᱠᱟᱜ ᱞᱤᱧᱟᱹ ᱟᱨ ᱪᱟᱥ ᱠᱚ ᱥᱚᱠᱛᱚ ᱤᱭᱟᱹ ᱪᱟᱞᱟᱜ ᱠᱟᱱᱟ ᱟᱨᱠᱤ ᱱᱤᱭᱟᱹ ᱪᱟᱥ ᱠᱚ ᱪᱟᱵᱟ ᱵᱟᱲᱟ ᱠᱟᱛᱮ ᱜᱮ ᱱᱟᱦᱟᱜ ᱠᱟᱹᱴᱤᱜ ᱥᱟᱱᱛᱤ ᱧᱚᱜ ᱵᱩᱡᱷᱟᱹᱜᱼᱟ᱾
ᱟᱪᱪᱷᱟ ᱮᱠᱟᱞ ᱮᱠᱟᱞ ᱟᱨ ᱚᱲᱟᱜ ᱦᱚᱲ ᱠᱚ ᱪᱮᱜᱠᱟ ᱢᱮᱱᱟᱜ ᱠᱚᱣᱟ?
ᱚᱲᱟᱜ ᱦᱚᱲ ᱵᱷᱟᱜᱮ ᱢᱮᱱᱟᱜ ᱠᱚᱣᱟ ᱡᱷᱚᱛᱚ ᱜᱮ ᱱᱤᱛᱚᱝ ᱢᱟ
ᱟᱪᱪᱷᱟ
ᱱᱚᱜᱼᱚᱭ ᱫᱟᱜ ᱫᱤᱱ ᱛᱮᱜᱮ ᱠᱟᱹᱴᱤᱡ ᱠᱷᱩᱜ ᱢᱟᱫᱟ ᱠᱚ ᱧᱚ ᱧᱟᱢᱚᱜ ᱜᱮᱭᱟ᱾
ᱦᱚᱸ ᱦᱚᱸ ᱦᱚ ᱾
ᱮᱸᱻ ᱨᱩᱣᱟᱹ ᱠᱚᱦᱚᱸ ᱡᱚᱴᱟᱣ ᱜᱮᱭᱟ ᱾
ᱮᱠᱟᱞ ᱠᱟᱞ ᱠᱟᱞ ᱾
ᱦᱩᱸ ᱟᱨ ᱫᱟᱜ ᱫᱤᱱ ᱜᱚᱴᱟ ᱫᱟᱜ ᱨᱮᱜᱮ ᱛᱟᱦᱮᱱ ᱥᱮ ᱠᱟᱹᱴᱤᱡ ᱾ ᱤᱭᱟᱹ ᱫᱚ ᱯᱨᱚᱵᱷᱟᱵᱽ ᱫᱚ ᱯᱟᱲᱟᱜ ᱜᱮᱭᱟ ᱦᱮᱸ ᱥᱮ? ᱦᱚᱲᱢᱚ ᱨᱮ ᱵᱟᱠᱷᱟᱡ ᱧᱮᱞ ᱮ ᱵᱤᱱ ᱾ ᱡᱮ ᱟᱵᱤᱱᱟᱜ ᱦᱚᱲᱢᱚ ᱠᱚᱨᱮ ᱠᱟᱹᱴᱤᱜ ᱾ ᱤᱭᱟᱹ ᱠᱚ ᱠᱚᱢ ᱠᱟᱱᱟ ᱾ ᱟᱵᱤᱱᱟᱜ ᱫᱟᱲᱮ ᱠᱚ ᱟᱨᱠᱤ ᱧᱮᱞ ᱵᱤᱱ
ᱠᱟᱞ ᱾
ᱚᱱᱛᱮ ᱫᱚ ᱚᱱᱠᱟᱜ ᱜᱮ ᱟᱫᱚ ᱚᱱᱟ ᱥᱟᱶ ᱾ ᱛᱚ ᱛᱮ ᱫᱚ ᱠᱟᱹᱢᱤ ᱫᱚ ᱧᱮᱞ ᱵᱤᱱ ᱾ ᱟᱵᱤᱱᱟᱜ ᱢᱚᱱᱮ ᱦᱚᱸ ᱤᱭᱟᱹ ᱜᱮᱭᱟ ᱡᱮ ᱵᱟᱝ ᱠᱟᱹᱢᱤ ᱦᱩᱭᱩᱜ ᱜᱮᱭᱟ ᱛᱟ ᱱᱚᱛᱮ ᱫᱚ ᱯᱩᱨᱟᱹ ᱦᱩᱭᱩᱜ ᱜᱮᱭᱟ ᱾
ᱡᱟᱦᱟ ᱫᱚ ᱪᱮᱫ ᱪᱮᱫ ᱵᱚ ᱡᱚᱢᱟ ᱪᱮᱫ ᱫᱚ ᱵᱟᱝ ᱦᱮᱥᱮ ᱾
ᱦᱩᱸ ᱦᱩᱸ ᱦᱩᱸ ᱾
ᱞᱟᱡ ᱚᱱᱟ ᱫᱚ ᱞᱟᱡ ᱞᱟᱜᱤᱫ ᱜᱮᱛᱚ ᱠᱷᱟᱴᱟᱣ ᱦᱚᱭᱳᱜ ᱾
ᱠᱟᱴᱟ ᱦᱚᱭᱳᱜ ᱠᱟᱱᱟ ᱦᱮᱸ ᱾ ᱟᱨ ᱪᱟᱹᱥᱤ ᱠᱚ ᱪᱮᱫ ᱞᱮᱠᱟ ᱡᱷᱚᱛᱚ ᱦᱚᱲ ᱪᱮᱫ ᱞᱮᱠᱟ ᱢᱚᱱᱮ ᱦᱚᱭᱳᱜ ᱠᱟᱱᱟ ᱱᱤᱭᱟᱹᱵᱟᱨ ᱪᱮᱫ ᱞᱮᱠᱟ ᱱᱤᱭᱟᱹ ᱾ ᱟᱯᱮ ᱚᱱᱛᱮ ᱢᱟᱱᱮ ᱾ ᱱᱚᱣᱟ ᱡᱟᱦᱟᱸ ᱪᱟᱥ ᱪᱮᱫ ᱞᱮᱠᱟ ᱢᱟᱱᱮ ᱱᱟᱯᱟᱭ ᱛᱮ ᱦᱚᱭᱳ ᱞᱮᱠᱟ ᱵᱩᱡᱷᱟᱹᱜ ᱾ ᱠᱟᱱᱟ ᱥᱮ ᱚᱠᱟᱞᱮᱠᱟ ᱡᱮ ᱱᱟᱯᱟᱭ ᱛᱮ ᱯᱟᱨᱚᱢᱚᱜᱼᱟ ᱥᱮ ᱫᱟᱜ ᱠᱚᱨᱮᱱᱟᱜ ᱾ ᱟᱱᱛᱟᱱ ᱪᱮ ᱚᱱᱠᱟ ᱫᱟᱜ ᱠᱚ ᱵᱟᱝ ᱵᱟᱝ ᱾ ᱵᱟᱱᱩᱜᱼᱟ ᱥᱮ ᱫᱟᱜ ᱠᱚ ᱦᱩᱭ ᱟᱠᱟᱱᱟ ᱠᱷᱮᱛ ᱠᱚᱨᱮ ᱚᱠᱟ ᱾
ᱦᱮᱸ ᱦᱮᱸ ᱱᱚᱜᱼᱚᱭ ᱪᱟᱥ ᱪᱟᱥ ᱠᱚᱫᱚ ᱱᱟᱯᱟᱭ ᱛᱮᱜᱮ ᱯᱟᱨᱚᱢᱚᱜᱼᱟ ᱱᱤᱭᱟᱹ ᱵᱟᱨ ᱾ ᱪᱮᱫᱟᱜ ᱥᱮ ᱫᱟᱜ ᱫᱟᱭ ᱟᱨᱦᱚᱸ ᱯᱩᱨᱟᱹ ᱢᱟᱱᱮ ᱥᱟᱯᱷᱤᱥᱮᱱᱴ ᱫᱟᱜ ᱧᱟᱢᱚᱜ ᱠᱟᱱᱟ ᱾ ᱜᱚᱴᱟ ᱵᱟᱹᱫᱽ ᱠᱚᱨᱮ ᱜᱮ ᱜᱚᱴᱟ ᱡᱚᱛᱚ ᱡᱤᱱᱤᱥ ᱨᱮᱜᱮ ᱟᱨ ᱾ ᱟ ᱡᱚᱛᱚ ᱠᱷᱮᱛᱨᱮ ᱨᱮᱜᱮ ᱥᱟᱯᱷᱤᱥᱮᱱᱴ ᱜᱮ ᱦᱩᱭ ᱟᱠᱟᱱᱟ ᱾
ᱦᱟᱸ ᱦᱟᱸ ᱢᱟᱱᱮ ᱮᱠᱟᱞ ᱮᱠᱟᱞ ᱢᱟᱱᱮ ᱱᱤ ᱾ ᱮᱠᱟᱞ ᱱᱤᱭᱟᱹ ᱫᱷᱟᱣ ᱫᱚ ᱢᱟᱱᱮ ᱟᱹᱰᱤ ᱱᱟᱯᱟᱭ ᱛᱮᱜᱮ ᱯᱟᱨᱚᱢᱚᱜᱼᱟ ᱵᱩᱡᱷᱟᱹᱣᱚᱜ ᱠᱟᱱᱟ ᱦᱮᱸ ᱥᱮ ᱵᱟᱝ ᱾
ᱟᱨᱤ ᱮᱠᱫᱚᱢ ᱮᱠᱫᱚᱢ ᱾
ᱟᱨ ᱾ ᱱᱟᱯᱟᱭ ᱛᱮ ᱢᱟᱱᱮ ᱟᱯᱮ ᱟᱯᱮ ᱚᱱᱛᱮ ᱪᱮᱫ ᱞᱮᱠᱟ ᱢᱟᱱᱮ ᱾ ᱵᱟᱹᱫᱽ ᱠᱚᱨᱮᱱᱟᱜ ᱤᱭᱟᱹ ᱠᱚ ᱦᱚᱸ ᱠᱟᱹᱴᱤᱡ ᱞᱟᱹᱭ ᱧᱚᱜ ᱠᱷᱟᱱ ᱵᱷᱟᱜᱮ ᱠᱚᱜᱼᱟ ᱾
ᱦᱮᱸ ᱟᱞᱮ ᱥᱮᱱ ᱦᱚᱸ ᱱᱚᱛᱮ ᱟᱹᱰᱤ ᱱᱟᱯᱟᱭ ᱜᱮ ᱡᱮᱢᱚᱱ ᱫᱟᱜ ᱠᱚᱛᱮ ᱵᱷᱟᱜᱤ ᱜᱮ ᱾ ᱪᱮᱦᱮᱞ ᱪᱮᱯᱮᱞ ᱜᱚᱴᱟ ᱯᱮᱨᱮᱡ ᱧᱚᱜᱚᱜ ᱠᱟᱱᱟ ᱵᱷᱟᱜᱮ ᱫᱟᱜ ᱠᱟᱜ ᱛᱚ ᱟᱨ ᱨᱚᱦᱚᱭ ᱠᱚᱦᱚᱸ ᱾ ᱡᱚᱛᱚ ᱜᱮ ᱮ ᱪᱟᱹᱞᱩ ᱠᱟᱜᱼᱟ ᱠᱚ ᱵᱷᱟᱜᱮ ᱜᱮ ᱠᱚ ᱮᱸ ᱡᱚᱛ ᱾ ᱛᱚ ᱜᱮ ᱠᱚ ᱫᱷᱩᱨᱟᱹᱣ ᱟᱠᱟᱱᱟ ᱠᱷᱮᱛ ᱵᱟᱹᱫᱽ ᱠᱚᱨᱮᱱ ᱟᱛᱳ ᱨᱮᱱ ᱪᱟᱥᱤ ᱠᱚ ᱡᱟᱦᱟᱸ ᱾ ᱛᱤᱱᱟᱹᱜ ᱢᱮᱱᱟᱜ ᱠᱚᱣᱟ ᱱᱤᱭᱟᱹᱵᱟᱨ ᱫᱚ ᱮᱠᱫᱚᱢ ᱾ ᱮᱠᱟᱞ ᱮ ᱢᱚᱱᱮ ᱦᱚᱭᱳᱜ ᱠᱟᱱᱟ ᱡᱮ ᱟᱹᱰᱤ ᱱᱟᱯᱟᱭ ᱛᱮᱜᱮ ᱪᱟᱥ ᱯᱟᱨᱚᱢᱚᱜᱼᱟ ᱵᱷᱟᱜᱮ ᱟᱨᱡᱟᱣ ᱦᱚᱸ ᱜᱟᱱᱚᱜ ᱾ ᱱᱚᱣᱟ ᱥᱮ ᱵᱷᱟᱹᱜᱮ ᱚᱨᱡᱚ ᱦᱚᱸ ᱧᱟᱢᱚᱜ ᱞᱮᱠᱟ ᱢᱮᱫᱴᱮᱱ ᱠᱩᱠᱢᱩ ᱫᱤᱥᱟᱹᱜ ᱠᱟᱱᱟ ᱟᱨᱠᱤ ᱾ ᱟᱫᱚ ᱟᱫᱚ ᱵᱷᱟᱜᱮ ᱾ ᱜᱮ ᱪᱟᱥ ᱦᱩᱭ ᱞᱮᱱᱠᱷᱟᱱ ᱜᱮ ᱪᱟᱸᱫᱳ ᱵᱚᱸᱜᱟ ᱴᱷᱮᱱ ᱱᱚᱣᱟ ᱜᱮ ᱱᱮᱦᱚᱨ ᱟᱨ ᱱᱚᱣᱟ ᱜᱮ ᱾ ᱟᱵᱚᱨᱮᱱ ᱨᱮᱸᱜᱮᱡ ᱦᱚᱲ ᱠᱚ ᱥᱮ ᱟᱵᱚ ᱡᱟᱦᱟᱸ ᱛᱤᱱᱟᱹᱜ ᱵᱚᱱ ᱪᱟᱹᱥᱤ ᱵᱟᱹᱥᱤ ᱠᱚ ᱢᱮᱱᱟᱜ ᱵᱚᱱᱟᱮ ᱱᱟᱭᱛᱮ ᱱᱟᱜ ᱟ ᱾ ᱯᱟᱭ ᱛᱮ ᱦᱳᱭᱳᱜ ᱢᱟ ᱱᱚᱣᱟ ᱜᱮᱵᱚᱱ ᱟᱥᱚᱜ-ᱟ᱾ ᱦᱮᱸ ᱥᱮ ᱵᱟᱝ?
ᱦᱮᱸ ᱦᱮᱸ ᱦᱮᱸ ᱮᱠ ᱫᱚᱢ ᱮᱠ ᱫᱚᱢ ᱟᱹᱰᱤ ᱱᱟᱯᱟᱭ ᱟᱹᱰᱤ ᱱᱟᱯᱟᱭ᱾
ᱟᱹᱰᱤ ᱱᱟᱯᱟᱭ ᱵᱤᱱ ᱞᱟᱹᱭᱮᱜ-ᱟ ᱮᱸ ᱛᱷᱮᱜ ᱚᱱᱛᱮᱱᱟᱜ ᱠᱷᱚᱵᱚᱨ ᱠᱚ ᱤ ᱴᱷᱤᱠ ᱜᱮᱭᱟ ᱛᱟᱦᱚᱞᱮ ᱦᱮᱸ ᱥᱮ?
ᱦᱟᱸ ᱟᱨ ᱡᱚᱛᱚ ᱠᱤᱪᱷᱩ ᱢᱟᱱᱮ ᱚᱝᱠᱟ ᱵᱷᱟᱜᱮ ᱜᱮ ᱮ ᱧᱮᱞᱚᱜᱚᱜ ᱠᱟᱱ ᱜᱮᱭᱟ ᱥᱮ ᱡᱚᱛᱚ ᱜᱮ ᱚᱱᱠᱟ ᱴᱷᱤᱠ ᱜᱮᱭᱟ, ᱟᱫᱚ ᱠᱟᱹᱡ ᱟ ᱱᱤᱛᱚᱜ ᱫᱚ ᱛᱟᱞᱦᱮ ᱮ ᱯᱟᱲᱦᱟᱣ ᱠᱚᱫᱚ ᱚᱠᱟ ᱞᱮᱠᱟ ᱠᱚᱢᱯᱞᱤᱴ ᱠᱮᱫᱮᱜ-ᱟ ᱵᱤᱱ ᱥᱮ ᱪᱮᱫ ᱠᱚ ᱚᱝᱠᱟ ᱯᱟᱲᱦᱟᱜ ᱠᱚ ᱫᱤᱠ ᱫᱤᱭᱮ ᱥᱮ ᱦᱤᱛᱚ ᱢᱟᱱᱮ ᱚᱱᱠᱟ ᱫᱩᱲᱩᱵ ᱢᱮᱱᱟᱜ ᱵᱤᱱᱟ ᱥᱮ ᱚᱱᱠᱟ ᱡᱟᱦᱱᱟᱜ ᱵᱤᱱ ᱠᱚᱨᱟᱣᱮᱜ-ᱟ? ᱚᱱᱟ ᱠᱟᱹᱡ ᱮ ᱞᱟᱹᱭ ᱧᱚᱜ ᱠᱷᱟᱱ ᱵᱷᱟᱜᱮ ᱠᱚᱜ-ᱟ᱾
ᱦᱮᱸ ᱱᱤᱛᱳᱜ᱾ ᱩᱸ ᱤᱭᱟᱹ ᱠᱚ ᱚᱱᱞᱟᱭᱤᱱ ᱠᱚ ᱚᱱᱞᱟᱭᱤᱱ ᱠᱚᱨᱮᱞᱤᱧ ᱯᱟᱲᱦᱟᱣ ᱵᱟᱲᱟᱜ ᱠᱟᱱᱟ᱾ ᱞᱮᱠᱟ ᱱᱤᱛᱚᱜ ᱢᱟ ᱟᱞᱤᱧᱟᱜ ᱠᱚᱞᱮᱡᱪ ᱠᱚᱦᱚᱸ ᱮᱥᱴᱟᱴ ᱟᱠᱟᱱᱟ ᱟᱫᱚ ᱵᱟᱞᱤᱧᱪ ᱪᱟᱞᱟᱣ ᱟᱠᱟᱱᱟ᱾ ᱟᱫᱚ ᱚᱱᱞᱟᱭᱤᱱ ᱠᱚᱛᱮ ᱜᱮ ᱯᱟᱲᱦᱟᱣ ᱦᱩᱭᱩᱜ ᱠᱟᱱᱟ᱾
ᱦᱩ ᱦᱩ᱾
ᱡᱟᱸᱦᱟ ᱠᱚ᱾ ᱤᱧ ᱠᱚᱢᱯᱞᱤᱴ ᱫᱟᱲᱮᱭᱟᱜ-ᱟ ᱡᱟᱦᱟᱸ ᱛᱤᱱᱟᱹᱜ ᱩᱱᱟᱹᱜ ᱜᱮ ᱤᱱᱟᱹᱜ ᱠᱚᱜᱮ ᱮᱤᱧ ᱠᱚᱢᱯᱞᱤᱴ ᱠᱟᱜ ᱠᱟᱱᱤᱞᱤᱧ᱾
ᱟᱪᱪᱷᱟ ᱟᱸᱪ ᱟᱹᱰᱤ ᱱᱟᱯ ᱟᱹᱰᱤ
ᱪᱮᱫ ᱞᱮᱠᱟ ᱛᱤᱱᱟᱹᱜ ᱠᱚ ᱪᱮᱫ ᱠᱚ ᱤᱭᱟᱹ ᱠᱟᱫᱟ ᱟᱨᱠᱤ ᱯᱟᱲᱦᱟᱣ ᱨᱮᱱᱟᱜ ᱠᱚ᱾
ᱟᱸᱜ ᱯᱟᱲᱦᱟᱣ ᱫᱚ ᱦᱤᱛᱳᱜ ᱫᱚ ᱮ ᱱᱚᱝᱠᱟ ᱜᱮ ᱟᱹᱞᱤᱧ ᱫᱚ ᱟ ᱜᱮ ᱜᱮᱡᱩᱭᱮᱥᱮᱱ ᱫᱚ ᱟᱭᱨᱤ ᱠᱚᱢᱯᱞᱤᱴᱚᱜ ᱛᱟᱹᱞᱤᱧᱟ ᱚᱱᱠᱟ ᱢᱟᱱᱮ ᱢᱮᱱᱟᱜ ᱞᱤᱧ ᱜᱮ ᱜᱮᱡᱩᱭᱮᱥᱮᱱ ᱜᱮᱞᱤᱧ ᱮᱸ ᱠᱚᱨᱟᱣ ᱵᱟᱲᱟᱭ-ᱟ ᱯᱟᱲᱦᱟᱣ ᱠᱚ ᱚᱱᱠᱟ ᱜᱮ ᱪᱟᱞᱟᱣ ᱤᱫᱤᱜ ᱠᱟᱱ ᱜᱮᱭᱟ ᱟᱨ ᱠᱚ ᱯᱟᱲᱦᱟᱣ ᱛᱟᱞᱟ ᱛᱟᱞᱟ ᱛᱮᱦᱚᱸ ᱠᱚᱢᱯᱮᱴᱤᱵ ᱮᱠᱡᱟᱢ ᱠᱚᱨᱮᱱᱟᱜ ᱦᱚᱸ ᱛᱮᱭᱟᱨᱤ ᱠᱚ ᱦᱟᱛᱟᱣ ᱦᱩᱭᱩᱜ ᱠᱟᱱᱟ ᱫᱮᱠᱷᱤ ᱡᱩᱫᱤ ᱡᱟᱦᱟᱱᱟᱜ ᱚᱱᱠᱟᱱᱟᱜ ᱵᱤᱱᱤᱴ ᱨᱮ ᱡᱩᱫᱤ ᱡᱟᱦᱟᱱᱟᱜ ᱚᱝ ᱠᱟ ᱡᱩᱫᱤ ᱮ ᱯᱟᱥ ᱢᱟᱥ ᱦᱳᱭ ᱞᱮᱱᱠᱷᱟᱱ ᱡᱩᱫᱤ ᱡᱟᱦᱟᱱᱟᱜ ᱚᱱᱠᱟᱱᱟᱜ ᱮ ᱱᱚᱠᱨᱤ ᱡᱩᱫᱤ ᱧᱟᱢᱚᱜ ᱠᱷᱟᱱ ᱫᱚ ᱚᱱᱟ ᱠᱚ ᱱᱤᱭᱟᱹ ᱟᱥᱟ ᱦᱚᱸ ᱠᱩᱠᱢᱩ ᱢᱮᱫᱴᱮᱱ ᱢᱮᱱᱟᱜ-ᱟ ᱡᱩᱫᱤ ᱧᱟᱢᱚᱜ ᱠᱷᱟᱱ ᱦᱚᱸ ᱟᱫᱚ ᱛᱳᱜ ᱫᱚ ᱠᱷᱟᱴᱟᱣ ᱦᱚᱸ ᱟᱵᱚ ᱮᱸ ᱥᱟᱱᱛᱟᱲ ᱦᱚᱲ ᱦᱚᱸ ᱛᱤᱱᱟᱹᱜ ᱠᱷᱴᱟᱜ-ᱟ ᱟᱨ ᱪᱟᱥ ᱵᱟᱥ ᱠᱚᱨᱮ ᱦᱚᱸ ᱛᱤᱱᱟᱹᱜ ᱮᱢ ᱮᱢᱱᱤ ᱛᱮᱦᱚᱸ ᱯᱟᱲᱦᱟᱜ ᱞᱟᱦᱟ ᱥᱮ ᱪᱮᱫ ᱥᱮᱫ ᱦᱚᱸ ᱟᱵᱚ ᱦᱚᱸ ᱟᱹᱰᱤ ᱜᱮ ᱠᱚᱢ ᱢᱮᱱᱟᱜ ᱵᱚᱱᱟ᱾ ᱟᱫᱚ ᱡᱟᱣᱜᱮ ᱡᱟᱸᱦᱟ ᱞᱮᱠᱟ ᱠᱟᱛᱮᱜ ᱜᱮ ᱪᱮᱥᱴᱟ ᱨᱮ ᱢᱮᱱᱟᱜ ᱵᱚᱱᱟ ᱡᱩᱫᱤ ᱵᱟᱭᱪᱟᱱᱥ ᱡᱩᱫᱤ ᱱᱚᱣᱟ ᱮᱹᱡᱩᱠᱮᱴᱮᱰ ᱫᱤᱠ ᱫᱤᱭᱮ ᱠᱤᱪᱷᱩ ᱵᱚᱱ ᱞᱟᱦᱟᱜ ᱠᱷᱟᱱ ᱫᱚ ᱟᱹᱰᱤᱜᱮ ᱱᱟᱯᱟᱭᱚᱜ-ᱟ ᱟᱨ ᱚᱱᱟᱛᱮ ᱱᱚᱣᱟ ᱠᱚᱞᱤᱧ ᱫᱷᱩᱨᱟᱹᱣ ᱵᱟᱲᱟ ᱟᱠᱟᱱᱟ ᱡᱩᱫᱤ ᱜᱟᱱᱚᱜ ᱠᱷᱟᱱ᱾
ᱮᱠᱫᱚ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ᱾ ᱟᱨ ᱛᱤᱱᱟᱹᱜ ᱪᱮᱫ ᱠᱚᱵᱤᱱ ᱠᱚᱢᱯᱞᱤᱴ ᱠᱚᱢᱯᱞᱤᱴ ᱟᱠᱟᱫᱟ ᱵᱮᱱ ᱟᱵᱤᱱ?
ᱟ ᱠᱚᱢᱯᱞᱤᱴ ᱫᱚ ᱦᱤᱛᱚᱜ ᱫᱚ ᱳ ᱮ ᱥᱮᱹᱨᱚᱠᱚᱢ ᱫᱚ ᱠᱤᱪᱷᱩ ᱫᱚ ᱚᱱᱠᱟ ᱫᱚ ᱟᱣᱨᱤ ᱞᱤᱧ ᱠᱚᱢᱯᱞᱤᱴᱟ ᱠᱚᱞᱮᱡ ᱞᱤᱧ ᱮᱰᱢᱤᱥᱮᱱ ᱟᱠᱟᱱᱟ ᱥᱩᱫᱩ ᱟᱨ ᱚᱱᱠᱟ ᱟᱫᱚ ᱦᱳᱭ ᱱᱤᱛᱚᱜ ᱫᱚ ᱱᱚᱣᱟ ᱡᱮ ᱢᱚᱱᱮ ᱞᱤᱧ ᱡᱮ ᱠᱚᱢᱯᱤᱴᱤᱵᱷ ᱮᱠᱡᱟᱢ ᱦᱚᱸ᱾ ᱢᱤᱴᱮᱡ ᱪᱟᱨᱩ ᱢᱟᱱᱮ ᱟᱹᱰᱤ ᱜᱮ᱾ ᱢᱟᱱᱮ ᱫᱚᱨᱠᱟᱨᱚᱜ ᱠᱟᱱᱟ ᱮᱢ ᱠᱚᱦᱚᱸ ᱠᱟᱨᱚᱱ ᱚᱱᱟ ᱥᱟᱶ ᱥᱟᱶᱛᱮ ᱥᱩᱫᱩ᱾ ᱵᱮᱠᱟᱨ ᱛᱟᱦᱮᱸ ᱞᱮᱱᱠᱷᱟᱱ ᱛᱚ ᱵᱟᱭ ᱜᱟᱱᱚᱜᱼᱟ ᱯᱟᱲᱦᱟᱣ ᱯᱟᱲᱦᱟᱣ ᱛᱮᱦᱚᱸᱼᱼᱼ ᱚᱱᱟ ᱠᱚ ᱧᱮᱞ ᱤᱫᱤ ᱦᱩᱭᱩᱜ ᱠᱟᱱᱟ ᱟᱨ ᱠᱚᱢᱯᱞᱤᱴ ᱫᱚ ᱟᱭᱨᱤᱞᱤᱧ ᱚᱱᱠᱟ ᱫᱚ ᱥᱮᱨᱚᱠᱚᱢ ᱠᱤᱪᱷᱩ ᱫᱚ ᱟᱭᱨᱤᱞᱤᱧ ᱠᱚᱢᱯᱞᱤᱴᱟ᱾ ᱚᱱᱞᱟᱭᱤᱱ ᱠᱚᱛᱮ ᱜᱮ ᱚᱱᱠᱟ ᱯᱟᱲᱦᱟᱣ ᱵᱟᱲᱟ ᱦᱩᱭᱩᱜ ᱠᱟᱱᱟ ᱟᱨ ᱚᱱᱠᱟ ᱫᱚ ᱟᱹᱣᱨᱤ ᱯᱟᱲᱦᱟᱣ ᱵᱟᱲᱟ ᱦᱩᱭᱩᱜᱼᱟ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱯᱟᱲᱦᱟᱣ ᱫᱚ ᱫᱚᱨᱠᱟᱨ ᱜᱮ ᱦᱮᱸ ᱥᱮ᱾
ᱦᱩᱸ ᱦᱩᱸ ᱦᱩᱸ ᱜᱚᱞᱯᱚ ᱦᱚᱵᱮᱠ ᱱᱚ᱾
ᱛᱮᱫ ᱮᱴᱟᱜ ᱵᱤᱱᱤᱰ ᱠᱚᱦᱚᱸ ᱧᱮᱞ ᱵᱤᱱ᱾
ᱞᱮᱠᱟᱞ ᱞᱮᱠᱟᱞ ᱮᱠᱫᱚᱢᱫ ᱧᱮᱞ ᱦᱚᱸ ᱫᱚᱨᱠᱟᱨ᱾ ᱠᱟᱱᱟ ᱡᱚᱛᱚ ᱠᱤᱪᱷᱩ ᱜᱮ᱾
ᱚᱱᱟ ᱠᱚᱛᱮ ᱡᱩᱫᱤ ᱵᱟᱵᱤᱱ ᱧᱮᱞᱟ ᱮᱱᱠᱷᱟᱱ ᱫᱚ ᱵᱟᱵᱤᱱ ᱵᱩᱡᱽ ᱫᱟᱲᱮᱭᱟᱜᱼᱟ ᱥᱮ᱾ ᱪᱮᱫ ᱞᱮᱠᱟ ᱢᱟᱱᱮ ᱚᱠᱟ᱾ ᱪᱮᱫ ᱞᱮᱠᱟ ᱪᱮᱫ ᱞᱮᱠᱟ ᱮᱠᱡᱟᱢ ᱠᱚᱨᱮ ᱪᱮᱫ ᱞᱮᱠᱟ ᱯᱟ ᱦᱤᱡᱩᱜ ᱠᱟᱱᱟ᱾
ᱮᱠᱟᱞ ᱮᱠᱟᱞ᱾
ᱴᱷᱤᱠ ᱜᱮᱭᱟ ᱛᱟᱦᱚᱞᱮ ᱜᱚᱝᱠᱮ ᱤᱱᱠᱟᱹ ᱜᱮ ᱟᱨ᱾
ᱜᱚᱞᱯᱚ ᱠᱮᱫᱟ ᱟᱹᱰᱤ ᱜᱷᱟᱹᱲᱤᱡ ᱦᱩᱭᱱᱟ᱾
ᱦᱮᱸ ᱦᱮᱸ ᱦᱮᱸ ᱴᱷᱤᱠ ᱜᱮᱭᱟ ᱟᱨᱚ ᱱᱟᱥᱛᱟ ᱠᱚ᱾ ᱱᱟᱥᱛᱚ ᱠᱚ ᱡᱚᱢ ᱵᱟᱲᱟᱭ ᱵᱤᱱ᱾ ᱟᱨᱚ ᱪᱮᱫ ᱠᱚᱵᱤᱱ ᱪᱤᱠᱟᱹ ᱵᱟᱲᱟᱭᱟ ᱱᱟᱦᱟᱜ᱾ ᱟᱨᱦᱚᱸ ᱨᱚᱯᱚᱲ ᱦᱩᱭᱱᱟ ᱱᱤᱝᱠᱟᱹ ᱜᱮ᱾
ᱴᱷᱤᱠ ᱜᱮᱭᱟ ᱯᱚᱨᱮᱛᱮ ᱟᱨᱚ ᱠᱚᱞ ᱦᱩᱭᱩᱼᱟ ᱚᱱᱠᱟ ᱜᱮ᱾ ᱡᱚᱦᱟᱨ ᱜᱮ ᱡᱚᱦᱟᱨ ᱜᱮ ᱢᱟ᱾